ᱦᱮᱸ ᱜᱚᱢᱠᱮ ᱦᱮᱸ ᱤᱧ ᱯᱟᱦᱴᱟ ᱠᱷᱚᱱ ᱢᱟ ᱥᱟᱜᱩᱱ ᱥᱮᱛᱟᱜ ᱦᱚ ᱤᱧ ᱯᱟᱦᱴᱟ ᱠᱷᱚᱱ ᱛᱟᱦᱮᱱ ᱠᱟᱱᱟ ᱥᱟᱹᱜᱩᱱ ᱥᱮᱛᱟᱜ ᱟᱪᱪᱷᱟ ᱜᱚᱝᱠᱮ ᱢᱟ ᱪᱮᱫ ᱞᱮᱠᱟ ᱢᱮᱱᱟᱜ ᱢᱮᱛᱟᱞᱟᱝ ᱞᱮᱭᱢᱮ ᱢᱟ
ᱦᱮᱸ ᱤᱧ ᱫᱚ ᱦᱟᱸᱜ ᱱᱟᱯᱟᱭ ᱜᱮ ᱢᱮᱱᱟᱜ ᱟᱠᱟᱫᱤᱧᱟ ᱱᱚᱜᱼᱭ ᱵᱮᱥ ᱵᱟᱲᱟ ᱜᱮ ᱟᱫᱚ ᱱᱚᱜᱼᱚᱭ ᱱᱚᱜ ᱵᱟᱨᱦᱮᱮᱫ ᱨᱮ ᱠᱟᱹᱡ ᱫᱟᱹᱛᱱᱤᱢ ᱵᱟᱲᱟ ᱦᱩᱭ ᱦᱩᱭᱩᱜ ᱠᱟᱱ ᱠᱟᱹᱡ ᱫᱩᱲᱩᱵ ᱵᱟᱲᱟ ᱦᱩᱭ ᱠᱟᱱᱟ ᱱᱟᱜ ᱦᱟᱜ ᱟᱭ ᱠᱩᱞᱤ ᱢᱩᱪᱟᱹᱫ ᱥᱮᱫ ᱤᱧ ᱦᱮᱡ ᱟᱠᱟᱱᱟ ᱦᱮᱸ ᱛᱟᱦᱚᱞᱮ ᱜᱚᱝᱠᱮ ᱟᱹᱵᱤᱱ ᱪᱮᱫᱠᱟᱱ
ᱦᱚᱸ ᱟᱹᱞᱤᱧ ᱦᱚᱸ ᱢᱳᱚᱴᱟᱢᱩᱴᱤ ᱪᱟᱸᱫᱚ ᱵᱚᱸᱜᱟ ᱦᱟᱸᱜ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱞᱤᱧᱟ ᱜᱚᱝᱠᱮ ᱞᱟᱹᱭᱼᱟ ᱞᱤᱧ ᱚᱲᱟᱜ ᱦᱚᱲ ᱠᱚ ᱪᱮᱫ ᱞᱮᱠᱟ ᱢᱮᱱᱟᱜ ᱠᱚᱛᱟᱯᱮᱭᱟ?
ᱜᱚᱢᱠᱮ ᱚᱲᱟᱜ ᱦᱚᱲ ᱦᱚᱸ ᱵᱮᱥ ᱵᱟᱲᱟ ᱜᱮᱭᱟ ᱠᱚ ᱦᱮᱸ ᱱᱟᱯᱟᱭ ᱜᱮ ᱢᱮᱱᱟᱜ ᱠᱚᱣᱟ ᱦᱟᱸᱜ ᱱᱤᱛᱚᱜ ᱦᱮᱸ
ᱟᱪᱪᱷᱟ ᱜᱚᱝᱠᱮ ᱟᱞᱮ ᱦᱚᱸ ᱜᱚᱝᱠᱮ ᱚᱲᱟᱜ ᱦᱚᱲ ᱠᱚ ᱡᱚᱛᱚ ᱜᱮ ᱱᱟᱯᱟᱭ ᱜᱮ ᱢᱮᱱᱟᱜ ᱞᱮᱭᱟ ᱱᱟᱜ
ᱟᱪᱪᱷᱟ ᱟᱪᱪᱷᱟ
ᱟᱪᱪᱷᱟ ᱜᱚᱝᱠᱮ ᱞᱟ. ᱭᱮᱫ ᱤᱧ ᱡᱟᱦᱟᱱᱟᱜ ᱥᱟᱛᱟᱢ ᱞᱟᱝ ᱥᱟᱵ ᱥᱮ ᱮᱢᱱᱤ ᱜᱮᱞᱟᱝ ᱨᱚᱲᱟ ᱟᱢ ᱪᱮᱫ ᱮᱢ ᱞᱮᱭ ᱮᱫ ᱛᱟᱞᱟᱝ ᱟ
ᱦᱮᱸ ᱡᱟᱦᱟᱸᱴᱟᱜ ᱮᱠᱷᱟᱱᱜᱮ ᱵᱷᱟᱹᱜᱤ ᱠᱚᱜᱼᱟ ᱦᱮᱸ
ᱥᱟᱛᱟᱢ ᱫᱚ ᱪᱮᱫ ᱪᱮᱫᱟᱱ ᱪᱮᱫ ᱞᱮᱠᱟ ᱥᱟᱛᱟᱢ ᱞᱟᱝ ᱪᱟᱵᱢᱟ ᱟᱢ ᱞᱟᱹᱭ ᱛᱟᱞᱟᱜ ᱢᱮ
ᱦᱮᱸ ᱜᱚᱝᱠᱮ ᱟᱵᱤᱱ ᱜᱮ ᱞᱟᱹᱭ ᱵᱤᱱ ᱥᱮ ᱡᱟᱦᱟᱸᱴᱟᱜ ᱜᱮ ᱡᱟᱦᱟᱸᱴᱟᱜ ᱠᱷᱟ ᱜᱮ ᱜᱟᱱᱚᱜ-ᱟ ᱵᱷᱟᱹᱜᱤ
ᱟᱪᱪᱷᱟ ᱩᱜ-ᱩᱜ ᱩᱜ ᱞᱮᱭᱤᱧ ᱛᱟᱱᱮ ᱮᱱᱮᱡ ᱥᱮᱨᱮᱧ ᱪᱮᱛᱟᱱ ᱨᱮᱞᱟᱝ ᱥᱟᱵᱟ ᱢᱟᱱᱮ ᱛᱤᱱᱟᱹᱜ ᱞᱮᱠᱟᱱ ᱮᱱᱮᱡ ᱥᱮᱨᱮᱧ ᱢᱮᱱᱟᱜᱼᱟ ᱟᱢ ᱤᱧ ᱜᱚᱢᱠᱮ ᱡᱮ ᱟᱯᱮ ᱥᱮᱱ ᱨᱮ ᱪᱮᱫ ᱞᱮᱠᱟ ᱮᱱᱮᱡ ᱥᱮᱨᱮᱧ ᱠᱚᱵᱤᱱ ᱧᱮᱞ ᱟᱠᱟᱟᱜᱼᱟ ᱥᱮ ᱚᱱᱟᱵᱤᱱ ᱞᱟᱹᱭᱟ ᱟᱨ ᱟᱹᱞᱤᱧ ᱪᱮ ᱟᱞᱮ ᱥᱮᱱ ᱨᱮ ᱪᱮᱫ ᱮᱱᱮᱡ ᱥᱮᱨᱮᱧ ᱞᱤᱧ ᱧᱮᱞ ᱠᱟᱜᱼᱟ ᱚᱱᱟ ᱠᱚ ᱠᱚᱞᱟᱝ ᱞᱟᱹᱭ ᱟ ᱥᱮᱪᱮᱫ
ᱴᱷᱤᱠ ᱴᱷᱤᱠ ᱦᱮᱸ ᱦᱮᱸ
ᱦᱮᱸ ᱢᱟ
ᱜᱚᱝᱠᱮ ᱱᱚᱜᱼᱚᱭ ᱮᱪ ᱨᱤᱢᱤᱞ ᱦᱮᱸ
ᱞᱟ. ᱭᱮᱫ ᱟᱧ ᱟᱵᱚ ᱥᱟᱶᱛᱟ ᱨᱮᱭᱟᱜ ᱡᱟᱦᱟᱸ ᱢᱮᱱᱟᱜᱼᱟ ᱱᱟᱜ ᱥᱮ ᱟᱵᱚ ᱥᱟᱶᱛᱟ ᱨᱮ ᱪᱮᱫ ᱢᱮᱱᱟᱜ ᱟ ᱡᱟᱢ ᱧᱮᱞ ᱟᱠᱟᱫ ᱛᱟᱞᱟᱝ ᱤᱱᱟ. ᱝ ᱞᱟᱹᱭ ᱢᱮ ᱦᱟᱸᱜ ᱤᱧ ᱟᱞᱮ ᱥᱮᱱ ᱨᱮ ᱛᱤᱱᱟᱹᱜᱧ ᱧᱮᱞ ᱟᱠᱟᱫᱼᱟ ᱚᱱᱟ ᱦᱟᱸᱜ ᱤᱧ ᱞᱟᱹᱭ
ᱦᱮᱸ ᱦᱮᱸᱠ ᱴᱷᱤᱠ ᱵᱩᱡᱷᱟᱹᱣ ᱠᱮᱫᱟᱞᱤᱧ ᱦᱮᱸ ᱡᱮᱢᱚᱱ ᱮᱱᱮᱡ ᱥᱮᱨᱮᱧ ᱞᱟᱹᱭ ᱞᱮᱠᱷᱟᱱ ᱦᱟᱸᱜ ᱟᱹᱞᱤᱧ ᱡᱟᱦᱟᱸ ᱮᱱᱮᱡ ᱠᱚ ᱥᱮᱨᱮᱧ ᱠᱚᱞᱤᱧ ᱵᱟᱲᱟᱭᱟ ᱢᱟᱱᱮ ᱟᱹᱞᱤᱧ ᱚᱱᱠᱟ ᱵᱟᱝ ᱟᱹᱞᱤᱧ ᱢᱟᱱᱮ ᱧᱮᱞ ᱠᱟᱫᱟ ᱞᱤᱧ ᱚᱱᱟ ᱞᱤᱧ ᱵᱟᱲᱟᱭᱟ ᱟᱹᱞᱤᱧ ᱫᱚ ᱚᱱᱠᱟ ᱥᱮᱨᱮᱧ ᱠᱚᱫᱚ ᱮᱥᱴᱤᱠ ᱵᱟᱞᱤᱧ ᱵᱟᱲᱟᱭ ᱜᱮᱭᱟ ᱦᱮᱸ ᱟᱫᱚ ᱱᱚᱜ ᱚᱭ ᱱᱟᱦᱟᱜ ᱟᱞᱮ ᱟᱛᱩ ᱠᱚᱨᱮ ᱥᱮᱨᱮᱧ ᱠᱚᱵᱤᱱ ᱞᱟᱹᱭ ᱠᱷᱟᱱ ᱱᱚᱝᱠᱟᱞᱤᱧ ᱧᱮᱞ ᱟᱠᱟᱫᱟ ᱥᱮᱨᱮᱧ ᱨᱮ ᱱᱟᱦᱟᱜ ᱡᱤᱵᱚᱱ ᱱᱤᱛᱚᱜ ᱵᱟᱹᱫᱽ ᱠᱚᱠᱚ ᱨᱚᱦᱚᱭᱮᱫᱟ ᱛᱚ ᱟᱨ ᱨᱚᱦᱚᱭ ᱯᱩᱨᱚᱵ ᱡᱚᱠᱷᱚᱱ ᱦᱮᱦᱮᱫ ᱠᱚ ᱦᱩᱭᱩᱜᱼᱟ ᱩᱱ ᱡᱚᱠᱷᱚᱱ ᱠᱚ ᱥᱮᱨᱮᱧ ᱜᱮᱭᱟ ᱦᱮᱸ ᱩᱱ ᱡᱚᱠᱷᱚᱱ ᱟᱫᱚ ᱚᱠᱟᱴᱟᱜ ᱠᱚ ᱥᱮᱨᱮᱧ ᱜᱮᱭᱟ ᱦᱮᱦᱮᱫ ᱥᱮᱨᱮᱧ ᱥᱮ ᱦᱚᱲᱮᱮᱫ ᱥᱮᱨᱮᱧ ᱜᱮᱠᱚ ᱞᱟᱹᱭᱟ ᱟᱫᱚ ᱦᱟᱸᱜ ᱪᱮᱫ ᱠᱚᱠᱚ ᱥᱮᱨᱮᱧ ᱜᱮᱭᱟ ᱚᱱᱟ ᱵᱩᱴᱟᱹ ᱥᱟᱹᱦᱤᱡ ᱛᱮᱦᱚ ᱵᱟᱹᱞᱤᱧ ᱞᱟᱹᱭ ᱫᱟᱲᱮᱭᱟᱜ ᱠᱟᱱᱟ ᱦᱮᱸ ᱩᱱ ᱡᱚᱠᱷᱚᱱ ᱠᱚ ᱥᱮᱨᱮᱧ ᱵᱟᱲᱟᱭ ᱜᱮᱭᱟ ᱟᱨ ᱱᱚᱜᱼᱚᱭ ᱱᱟᱱᱟᱜ ᱦᱮᱸ ᱵᱟᱯᱞᱟ ᱠᱚᱨᱮ ᱠᱚ ᱥᱮᱨᱮᱧᱟ ᱦᱮᱸ ᱜᱚᱝᱠᱮ ᱟᱯᱮᱥᱮᱫ ᱪᱮᱫ ᱞᱮᱠᱟ ᱠᱚ ᱠᱟᱛᱷᱟ ᱡᱟᱱᱛᱮ
ᱵᱜ ᱚᱸ ᱜᱚᱝᱠᱮ ᱠᱟᱛᱷᱟ ᱨᱮ ᱵᱟᱠᱚ ᱞᱟᱹᱭ ᱠᱟᱜᱼᱟ ᱡᱮ ᱛᱟᱲᱟᱢ ᱜᱮ ᱡᱩᱫᱤᱢ ᱞᱩᱦᱩᱠ ᱛᱚᱦᱞᱮ ᱚᱱᱟᱜᱮ ᱮᱱᱮᱡ ᱦᱩᱭᱩᱜ ᱠᱟᱱᱟ ᱥᱮ ᱵᱟᱝ
ᱴᱷᱤᱠ ᱴᱷᱤᱠ ᱦᱮᱸᱮ ᱟᱹᱰᱤ ᱴᱷᱤᱠ ᱠᱟᱛᱷᱟ ᱵᱮᱱ ᱞᱟᱹᱭ ᱠᱟᱫᱟ
ᱨᱚᱲ ᱜᱮ ᱡᱩᱫᱤ ᱵᱚᱱ ᱨᱟᱦᱟᱜᱼᱟ ᱚᱱᱟᱜᱮ ᱥᱮᱨᱮᱧ ᱦᱩᱭᱩᱜ ᱠᱟᱱᱟ ᱥᱮ ᱵᱟᱝ
ᱴᱷᱤᱠ ᱴᱷᱤᱠ ᱯᱩᱨᱟᱹ
ᱦᱳᱭ ᱟᱨ ᱱᱚᱛᱮ ᱫᱚ ᱞᱟᱜᱽᱬᱮ ᱮᱱᱮᱡ ᱧᱮᱞ ᱦᱩᱭᱩᱜᱼᱟ
ᱦᱮᱸ ᱦᱮᱸ
ᱞᱟᱜᱽᱲᱮ ᱦᱳᱭ ᱞᱟᱜᱽᱲᱮ ᱟᱠᱷᱲᱟ ᱨᱮ ᱡᱟᱦᱟᱸ
ᱞᱟᱜᱽᱲᱮ ᱫᱚ ᱪᱮᱫ ᱞᱮᱠᱟ ᱚᱠᱛᱚ ᱨᱮᱠᱚ ᱮᱱᱮᱡᱼᱟ ᱞᱟᱜᱽᱲᱮ ᱫᱚ ᱡᱟᱦᱟᱸ ᱡᱟᱦᱟᱸ ᱛᱤᱥ ᱜᱮ ᱮᱱᱮᱡ ᱜᱟᱱᱚᱜᱼᱟ ᱱᱚᱜᱼ ᱡᱩᱫᱤ ᱱᱤᱛᱚᱜ ᱦᱚᱸ ᱢᱚᱱᱮ ᱠᱮᱫᱮ ᱛᱩᱢᱫᱟᱜ ᱴᱟᱢᱟᱠ ᱨᱮᱜᱽᱲᱟ ᱪᱚᱲᱪᱚᱲᱤᱢ ᱠᱚ ᱩᱰᱩᱠ ᱡᱮ ᱢᱚᱱ ᱠᱮᱜᱼᱟᱞᱟᱝ ᱡᱮ ᱜᱚᱝᱠᱮ ᱠᱟᱹᱡ ᱪᱚ ᱮᱱᱮᱡ ᱧᱚᱜ ᱦᱩᱭᱩᱜᱼᱟ ᱞᱟᱜᱽᱮ ᱮᱱᱮᱡ ᱡᱮᱠᱳᱱᱳ ᱫᱤᱱ ᱨᱮᱜᱮ ᱜᱟᱱᱚᱜᱼᱟ ᱠᱤᱱᱛᱩ ᱱᱚᱣᱟ ᱮᱴᱟᱜᱟᱜ ᱠᱚᱫᱚ ᱚᱠᱛᱚ ᱡᱟᱹᱱᱤᱡ ᱵᱟᱠᱷᱟᱱ ᱵᱟᱝ ᱦᱩᱭᱩᱜᱼᱟ ᱟᱨ ᱞᱟᱜᱽᱬᱮ ᱫᱚ ᱯᱟᱹᱦᱤᱞ ᱞᱟᱹ ᱟᱠᱚ ᱦᱟᱲᱟᱢ ᱠᱚ ᱢᱟᱱᱮ ᱟᱟ ᱟᱵᱚᱨᱮᱱ ᱦᱟᱯᱲᱟᱢ ᱠᱚᱠᱚ ᱞᱟᱹᱭᱟ ᱯᱟᱹᱦᱤᱞ ᱡᱩᱫᱤ ᱥᱮᱨᱢᱟ ᱡᱟᱹᱲᱤ ᱫᱟᱜ ᱠᱚ ᱵᱟᱝ ᱦᱩᱭᱩᱜ ᱛᱟᱦᱮᱸᱼᱟ ᱯᱩᱨᱟ ᱤ ᱵᱟᱝ ᱦᱩᱭ ᱞᱮᱱᱠᱷᱟᱱ ᱠᱩᱞᱦᱤ ᱢᱩᱪᱟᱹᱫ ᱨᱮ ᱞᱟᱜᱽᱲᱮ ᱟᱠᱷᱲᱟ ᱛᱟᱦᱮᱸ ᱠᱟᱱ ᱛᱟᱠᱚᱣᱟ ᱚᱸᱰᱮ ᱯᱩᱨᱟᱹ ᱵᱟᱨᱭᱟ ᱠᱚ ᱠᱩᱲᱤ ᱜᱤᱫᱽᱨᱟᱹ ᱠᱚ ᱜᱩᱨᱤᱡ ᱦᱚᱪᱚ ᱠᱤᱱᱟ ᱤᱱᱟᱹ ᱛᱟᱭᱚᱢ ᱜᱩᱨᱤᱡᱽ ᱯᱷᱟᱨᱪᱟ ᱠᱟᱛᱮᱫ ᱢᱳᱴᱟᱢᱩᱴᱤ ᱚᱸᱰᱮ ᱛᱩᱢᱫᱟᱜ ᱴᱟᱢᱟᱠ ᱤᱫᱤ ᱠᱟᱛᱮᱫ ᱠᱚ ᱮᱱᱮᱡ ᱛᱟᱦᱮᱸᱼᱟ ᱞᱟᱜᱽᱲᱮ ᱠᱚ ᱮᱱᱮᱡ ᱛᱟᱦᱮᱸᱼᱟ ᱢᱟ ᱦᱚᱭ ᱚᱸᱰᱮ ᱡᱟᱦᱟᱸ ᱠᱚ ᱮᱱᱮᱡᱼᱟ ᱚᱱᱟ ᱫᱚ ᱞᱟᱜᱽᱬᱮ ᱮᱱᱮᱡ ᱠᱚ ᱢᱮᱛᱟᱜ ᱠᱟᱱᱟ ᱟᱨ ᱚᱸᱰᱮ ᱡᱟᱦᱟᱸ ᱠᱚ ᱥᱮᱨᱮᱧᱟ ᱚᱱᱟ ᱫᱚ ᱞᱟᱜᱽᱬᱮ ᱥᱮᱨᱮᱧ ᱠᱚ ᱢᱮᱛᱟᱜᱼᱟ ᱟᱨ ᱜᱚᱝᱠᱮ ᱱᱚ
ᱦ
ᱟᱨ ᱜᱚᱢᱠᱮ ᱱᱚᱜᱼᱚᱭ ᱯᱟᱹᱦᱤᱞ ᱠᱚ ᱞᱟᱹᱭᱟ ᱞᱟᱜᱽᱲᱮ ᱫᱚ ᱢᱟᱱᱮ ᱞᱟᱜᱽᱲᱮ ᱠᱟᱛᱷᱟ ᱫᱚ ᱱᱚᱜᱼᱚ ᱱᱚᱣᱟ ᱤᱭᱟᱹ ᱠᱷᱚᱱᱜᱮ ᱦᱮᱡ ᱠᱟᱱᱟ ᱞᱟᱭᱟᱠᱚ ᱞᱟᱸᱜᱟ ᱮᱲᱮ ᱢᱟᱱᱮ ᱞᱟᱸᱜᱟ ᱨᱟᱲᱮᱡ ᱢᱟᱱᱮ ᱠᱟᱹᱢᱤ ᱞᱟᱸᱜᱟ ᱥᱚᱵ ᱥᱚᱢᱚᱭ ᱟᱵᱚᱨᱮᱱ ᱦᱟᱯᱲᱟᱢ ᱠᱚ ᱦᱚ ᱯᱟᱹᱦᱤᱞ ᱫᱚᱢᱮ ᱠᱚ ᱠᱟᱹᱢᱤ ᱛᱟᱦᱮᱸᱟᱛᱚ ᱵᱟᱹᱛ ᱵᱟᱹᱭᱦᱟᱹᱲᱟᱹ ᱨᱮ ᱠᱟᱹᱢᱤ ᱚᱱᱟ ᱞᱟᱸᱜᱟ ᱯᱷᱟᱨᱪᱟ ᱞᱟᱹᱜᱤᱫ ᱜᱮ ᱞᱟᱜᱽᱬᱮ ᱫᱚᱠᱚ ᱮᱱᱮᱡ ᱛᱟᱦᱮᱸ ᱟᱨ ᱞᱟᱜᱽᱲᱮ ᱥᱮᱨᱮᱧ ᱡᱮᱢᱚᱱ ᱱᱚᱜᱼᱚ ᱱᱚᱝᱠᱟ ᱛᱟᱦᱮᱸ ᱠᱟᱱᱟ ᱡᱮ ᱱᱟᱥᱮ ᱥᱮᱫ ᱵᱚᱫᱷᱚᱭ ᱩᱭᱦᱟᱹᱨᱚᱜ ᱠᱟᱱᱟ ᱟᱨ ᱥᱮᱨᱮᱧᱟᱜ ᱨᱟᱦᱟ ᱛᱮᱫᱚ ᱵᱟᱹᱧ ᱞᱟᱹᱭᱮᱫ ᱛᱟᱦᱮᱱᱟ ᱮᱢᱱᱤ ᱢᱚᱪᱟ ᱛᱮᱜᱮ ᱦᱟᱜ ᱛᱟᱦᱟ ᱨᱮᱛᱟ ᱱᱟᱱᱟ ᱛᱟᱨᱱᱟ ᱛᱟᱦᱟ ᱨᱮᱛᱟ ᱱᱟᱱᱟ ᱡᱮ ᱦᱚ ᱱᱚᱜᱼᱚ ᱱᱚᱝᱠᱟ ᱛᱟᱦᱮᱸᱠ ᱛᱟᱨᱯ ᱟᱠᱷᱲᱟ ᱟᱠᱷᱲᱟ ᱫᱚ ᱫᱷᱟᱹᱱᱤ ᱪᱷᱚᱸᱪ ᱛᱮ ᱟᱠᱷᱲᱟ ᱫᱚ ᱫᱷᱟᱹᱱᱤ ᱜᱚᱵᱚᱨ ᱛᱮ ᱱᱚᱜᱼᱚ ᱱᱚᱜᱼᱚ ᱱᱚᱝᱠᱟ ᱱᱟᱦᱟᱜ ᱞᱟᱜᱽᱬᱮ ᱮᱱᱮᱡ ᱛᱮ ᱞᱟᱜᱽᱬᱮ ᱟᱠᱷᱲᱟ ᱨᱮ ᱥᱮᱨᱮᱧ ᱧᱮᱞᱚᱜ ᱛᱟᱦᱮᱸᱫ ᱱᱚᱣᱟᱜᱮ ᱞᱟᱜᱽᱬᱮ ᱥᱮᱨᱮᱧ ᱠᱚ ᱢᱮᱛᱟᱜ ᱠᱟᱱᱟ ᱟᱨ ᱚᱸᱰᱮ ᱡᱟᱦᱟᱸ ᱮᱱᱮᱡ ᱠᱚ ᱦᱮᱸ ᱮᱱᱮᱡ ᱧᱮᱞᱚᱜ-ᱟ ᱚᱱᱟᱜᱮ ᱞᱟᱜᱽᱲᱮ ᱮᱱᱮᱡ ᱠᱚ ᱢᱮᱛᱟᱜ ᱠᱟᱱᱟ
ᱴᱷᱤᱠ ᱴᱷᱤᱠ ᱦᱮᱸ ᱜᱚᱝᱠᱮ ᱠᱟᱹᱡ ᱟᱹᱞᱤᱧ ᱜᱮ ᱞᱤᱧ ᱞᱟᱹᱭᱟ ᱦᱮᱸ ᱱᱚᱜᱼᱚᱭ ᱡᱮ ᱟᱹᱰᱤᱞᱤ ᱱᱟ
ᱵᱟᱝ ᱜᱚᱝᱠᱮ ᱢᱟ ᱟᱵᱤᱱ ᱫᱚᱝ ᱥᱮ ᱱᱚᱣᱟ ᱵᱟᱯᱞᱟ ᱟᱯᱮᱥᱮᱫ ᱦᱩᱭ ᱵᱟᱲᱟᱜ ᱜᱮᱭᱟ ᱥᱮ ᱵᱟᱝ ᱵᱟᱯᱞᱟᱨᱮ ᱫᱚᱝ ᱠᱚ ᱦᱳᱭ ᱫᱚᱝ ᱠᱚ ᱮᱱᱮᱡ ᱟᱥᱮ ᱵᱟᱝ ᱚᱱᱟᱜᱮ ᱞᱟᱹᱭ ᱛᱟᱞᱟᱝ ᱢᱮ
ᱟᱪᱷᱟ ᱟᱪᱷᱟ ᱦᱮᱸ ᱮ ᱟᱹᱵᱤᱱ ᱟᱹᱰᱤ ᱡᱳᱚᱠ ᱟᱹᱰᱤ ᱡᱳᱚᱠᱵᱤᱱ ᱞᱟᱹᱭ ᱵᱩᱷᱟᱹᱣᱮᱫ ᱞᱤᱧ ᱱᱚᱜᱼ ᱯᱮ ᱥᱮᱨᱮᱧ ᱠᱚ ᱠᱟᱹᱡ ᱱᱟᱥᱮᱱᱟᱜ ᱵᱟᱨ ᱯᱞᱟᱭ ᱧᱩᱢᱞᱟᱛᱮ ᱦᱮᱸ ᱟᱹᱰᱤ ᱢᱚᱸᱡᱽᱤᱧ ᱵᱩᱡᱷᱟᱹᱣ ᱠᱮᱫᱟ ᱛᱳ ᱟᱞᱮᱥᱮᱱᱟᱜ ᱱᱚᱛᱮ ᱪᱮᱫ ᱞᱮᱠᱟ ᱵᱟᱯᱞᱟ ᱠᱚ ᱦᱩᱭᱩᱜᱼᱟ ᱚᱱᱟ ᱠᱟᱹ ᱞᱤᱧ ᱞᱟᱹᱭᱟᱵᱤᱱᱟ ᱦᱮᱸ ᱟᱞᱮ ᱥᱮᱫᱱᱟᱜ ᱵᱟᱯᱞᱟ ᱫᱚ ᱱᱟᱦᱟᱜ ᱵᱟᱲᱟᱭᱟᱢ ᱫᱩᱣᱟᱹᱨ ᱵᱟᱯᱟᱜ ᱠᱚ ᱪᱮᱫ ᱞᱮᱠᱟ ᱦᱩᱭᱩᱜᱼᱟ ᱱᱚᱝᱠᱟ ᱜᱮ ᱡᱟᱠ ᱡᱚᱢᱚᱠ ᱦᱩᱭᱩᱜᱼᱟ ᱦᱮᱸ ᱡᱟᱠ ᱡᱚᱢᱚᱠ ᱦᱩᱭᱩᱜᱼᱟ ᱛᱟᱨᱚᱨᱮ ᱴᱷᱤᱠ ᱜᱮᱭᱟ ᱱᱚᱜᱼᱚᱭ ᱱᱟᱦᱟᱜ ᱟᱫᱚ ᱱᱟ ᱩᱱᱠᱩ ᱵᱟᱹᱨᱭᱟᱹᱛ ᱠᱚᱲᱟ ᱵᱟᱹᱨᱭᱟᱹᱛ ᱠᱩᱲᱤ ᱠᱚᱠᱚ ᱦᱮᱡ ᱠᱚᱜᱼᱟ ᱥᱮ ᱟᱫᱚ ᱢᱤᱫᱴᱮᱡ ᱮᱱᱮᱡ ᱟᱠᱷᱲᱟ ᱠᱚ ᱥᱤᱨᱡᱚᱱ ᱠᱟᱜᱼᱟ ᱦᱟᱸᱜ ᱟᱫᱚ ᱚᱱᱟ ᱮᱱᱮᱡ ᱟᱠᱷᱲᱟ ᱨᱮᱜᱮ ᱡᱩᱜᱽ ᱮᱱᱮᱡ ᱠᱚ ᱦᱩᱭᱩᱜᱼᱟ ᱦᱮᱸ ᱢᱟᱱᱮ ᱫᱚᱝ ᱮᱱᱮᱡ ᱠᱚ ᱦᱩᱭᱩᱜᱼᱟ ᱜᱚᱝᱠᱮ ᱦᱮᱸ ᱟᱫᱚ ᱦᱮᱸ ᱦᱮᱸ ᱟᱫᱚ ᱩᱱ ᱡᱚᱠᱷᱮᱡ ᱜᱮ ᱚᱱᱟ ᱟᱠᱷᱲᱟ ᱨᱮ ᱥᱮᱨᱮᱧᱟᱠᱚ ᱟᱫᱚ ᱥᱮᱨᱮᱧ ᱫᱚ ᱱᱟᱦᱟᱜ ᱚᱱᱠᱟ ᱵᱟᱝᱞᱤᱧ ᱵᱟᱲᱟᱭ ᱜᱮᱭᱟ ᱛᱚ ᱚᱱᱠᱟ ᱵᱟᱝᱞᱤᱧ ᱞᱟᱹᱭ ᱫᱟᱲᱮᱭᱟᱜᱼᱟ ᱦᱮᱸ ᱟᱡᱡᱚᱠ ᱢᱟᱱᱮ ᱡᱚᱠᱷᱚᱡ ᱟᱨ ᱱᱚᱣᱟ ᱫᱚ ᱦᱩᱭᱮᱱ ᱛᱟᱵᱱᱟ ᱵᱟᱯᱞᱟ ᱵᱟᱯᱞᱟᱟᱨᱮ ᱟᱨᱦᱚᱸ ᱚᱱᱮ ᱟᱹᱰᱤ ᱠᱚ ᱥᱮᱨᱮᱧ ᱜᱮᱭᱟ ᱡᱮᱢᱚᱱ ᱦᱮᱸ ᱱᱚᱜᱼᱚᱭ ᱢᱟᱱᱮ ᱠᱤᱪᱷᱩ ᱩᱱᱠᱩ ᱥᱟᱸᱜᱟᱛ ᱠᱚᱲᱟ ᱥᱟᱸᱜᱟᱛ ᱠᱩᱲᱤ ᱥᱟᱞᱟᱜ ᱦᱮᱸ ᱩᱱ ᱡᱚᱠᱷᱚᱱᱴᱤᱡ ᱮᱱᱮᱡ ᱮᱱᱮᱡ ᱮᱱᱮᱡ ᱟᱠᱷᱲᱟ ᱨᱮᱦᱚᱸ ᱢᱤᱫᱴᱤᱡ ᱥᱮᱨᱮᱧ ᱥᱤᱨᱡᱚᱱᱚᱜ ᱜᱮᱭᱟ ᱢᱟᱱᱮ ᱥᱮᱨᱮᱧ ᱥᱮᱨᱮᱧ ᱵᱟᱲᱟᱭ ᱜᱮᱭᱟᱠᱚ ᱚᱱᱠᱟ ᱟᱞᱤᱧ ᱫᱚ ᱥᱟᱭᱤᱰ ᱨᱮᱞᱤᱧ ᱛᱟᱦᱮᱸ ᱠᱟᱱᱟ ᱠᱟ ᱦᱟᱜ ᱥᱮᱨᱮᱧ ᱮ ᱢᱚᱡᱟ ᱢᱟᱱᱮ ᱡᱚᱥᱴ ᱜᱚᱲᱚ ᱞᱮᱠᱟ ᱟᱨᱠᱤ ᱚᱱᱠᱟ ᱫᱚ ᱦᱟᱸᱜ ᱥᱮᱧ ᱵᱟᱝᱞᱤᱧ ᱵᱟᱲᱟᱭ ᱥᱮ ᱟᱠᱚ ᱡᱟᱦᱟᱸᱭ ᱠᱚ ᱥᱮᱨᱮᱧᱮᱫᱟ ᱚᱱᱟ ᱠᱚ ᱢᱚᱪᱟ ᱠᱚ ᱞᱟᱲᱟᱣ ᱵᱟᱲᱟ ᱦᱩᱭᱩᱜ ᱠᱟᱱᱟ ᱦᱮᱸ
ᱟᱪᱷᱟ ᱜᱚᱝᱠᱮ ᱞᱟᱹᱭᱟᱧ ᱟᱞᱮ ᱥᱮᱱ ᱪᱮᱫ ᱞᱮᱠᱟ ᱫᱚᱝ ᱠᱚ ᱮᱱᱮᱡ ᱟᱞᱮ ᱥᱮ ᱥᱮᱨᱮᱧ ᱟᱞᱮ ᱚᱱᱟ ᱠᱚ ᱤᱫᱤ ᱠᱟᱛᱮᱜ ᱠᱟᱹᱡ ᱤᱧ ᱞᱟᱹᱭ ᱟᱸᱡᱚᱢ ᱟᱞᱟᱝ ᱜᱮ ᱛᱟᱦᱮᱱᱟ ᱤᱧ ᱟᱸᱡᱚᱢᱚᱜ ᱠᱟᱱᱟ ᱛᱚ ᱜᱚᱝᱠᱮ ᱨᱚᱲ ᱠᱚ ᱴᱷᱤᱠ
ᱦᱮᱸ ᱦᱮᱸ ᱞᱟᱹᱭ ᱫᱟᱞᱤᱧ ᱠᱟᱹᱴᱤᱡ ᱠᱟᱹᱴᱤᱡ ᱞᱟᱹᱭ ᱵᱤᱱ ᱦᱮᱸ ᱢᱟᱱᱮ ᱟᱹᱞᱤᱧ ᱦᱚᱸ ᱠᱟᱹᱡ ᱞᱤᱧ ᱞᱟᱹᱭᱟ ᱚᱱᱮᱝᱠᱟ
ᱦᱚᱸ ᱟᱪᱷᱟ ᱴᱷᱤᱠᱜᱮᱭᱟ ᱟ ᱤᱧ ᱜᱚᱝᱠᱮ ᱱᱚᱜᱼᱚᱭ ᱵᱟᱯᱞᱟ ᱨᱮ ᱡᱟᱦᱟᱸ ᱮᱱᱮᱡ ᱥᱮᱨᱮᱧ ᱧᱮᱞᱚᱜᱼᱟ ᱚᱱᱟ ᱡᱟᱦᱟᱸ ᱠᱚ ᱮᱱᱮᱡᱼᱟ ᱚᱱᱟ ᱫᱚ ᱫᱚᱝ ᱮᱱᱮᱡ ᱵᱚᱱ ᱢᱮᱛᱟᱜ ᱠᱟᱱᱟ ᱟᱨ ᱚᱱᱟ ᱮᱸ ᱵᱟᱯᱞᱟᱨᱮ ᱡᱟᱦᱟᱸ ᱮ ᱥᱮᱨᱮᱧ ᱵᱚᱱ ᱧᱮᱞᱮᱜᱼᱟ ᱚᱱᱟ ᱫᱚ ᱫᱚᱝ ᱥᱮᱨᱮᱧ ᱱᱟᱦᱟᱜ ᱢᱮᱛᱟᱜ ᱠᱟᱱᱟ ᱟᱪᱪᱷᱟ ᱫᱚᱝ ᱫᱚ ᱟᱨ ᱵᱟᱯᱞᱟ ᱵᱟᱫᱛᱮ ᱟᱨ ᱱᱚᱣᱟ ᱤᱭᱟᱹ ᱠᱚᱛᱮᱱᱟᱜ ᱠᱚ ᱥᱮᱨᱮᱧ ᱜᱮᱭᱟ ᱱᱚᱣᱟ ᱪᱷᱟᱹᱴᱭᱟᱹᱨ ᱢᱟᱱᱮ ᱡᱟᱦᱟᱸ ᱦᱚᱭ ᱨᱩᱣᱟᱹᱲ ᱟᱨ ᱵᱷᱟᱸᱰᱟᱱ ᱨᱮᱜᱮ ᱱᱤᱭᱟᱹ ᱯᱮᱭᱟ ᱨᱮᱜᱮ ᱜᱟᱱᱚᱜᱼᱟ ᱟᱨ ᱟᱹᱛᱷᱟᱹᱲᱤ ᱫᱤᱱ ᱨᱮᱫᱚ ᱫᱚᱝ ᱥᱮᱨᱮᱧ ᱫᱚ ᱵᱟᱝ ᱜᱟᱱᱚᱜᱼᱟ ᱜᱚᱝᱠᱮ ᱟᱯᱮ ᱥᱮᱱ ᱪᱮᱫ ᱪᱮᱫ ᱞᱮᱠᱟ ᱢᱟᱥᱮ ᱟᱹᱵᱤᱱ ᱞᱟᱹᱭ ᱵᱤᱱ ᱥᱮ
ᱦᱮᱸ ᱟᱞᱮᱫ ᱱᱚᱜᱼᱭ ᱪᱟᱹᱴᱭᱟᱹᱨ ᱠᱚᱫᱚ ᱚᱱᱠᱟᱫᱚ ᱵᱟᱝᱞᱤᱧ ᱥᱩᱨᱩ ᱵᱟᱲᱟ ᱟᱠᱟᱱᱟᱟᱱᱟ ᱟᱫᱚ ᱥᱮᱨᱮᱧ ᱫᱚᱠᱚ ᱥᱮᱨᱮᱧ ᱜᱮᱭᱟ ᱟᱸᱡᱚᱢ ᱵᱟᱲᱟ ᱦᱩᱭᱮᱱ ᱜᱮᱭᱟ ᱦᱮᱸ ᱛᱚᱵᱮ ᱱᱚᱜᱚᱭ ᱦᱟᱜ ᱟᱨᱚ ᱤᱧ ᱞᱟᱹᱭ ᱠᱮᱫᱟ ᱦᱮᱸ ᱫᱚᱝ ᱫᱚ ᱚᱱᱟ ᱠᱚ ᱞᱟᱹᱭᱟ ᱵᱟᱯᱞᱟ ᱨᱮ ᱡᱟᱦᱟᱸ ᱠᱚ ᱥᱮᱨᱮᱧᱟ ᱚᱱᱟ ᱫᱚᱝ ᱥᱮᱨᱮᱧ ᱦᱮᱸ ᱟᱡᱳᱽ ᱟᱫᱚ ᱫᱚᱝ ᱠᱚᱫᱚ ᱮᱱᱮᱡ ᱵᱟᱲᱟ ᱦᱩᱭ ᱠᱟᱱᱟ ᱠᱤᱱᱛᱩ ᱦᱟᱸᱜ ᱥᱮᱨᱮᱧ ᱠᱚᱫᱚ ᱦᱟᱸᱜ ᱚᱱᱠᱟ ᱵᱟᱝ ᱢᱮᱥᱟ ᱦᱩᱭ ᱠᱟᱱᱟ ᱟᱨ ᱥᱮᱨᱮᱧ ᱠᱚᱛᱮ ᱡᱟᱹᱥᱛᱤᱟᱭᱛᱮᱵᱤᱱ ᱞᱟᱹᱭᱠᱷᱟᱱ ᱥᱮᱨᱮᱧ ᱠᱚᱫᱚᱜᱼ ᱠᱚᱲᱟ ᱜᱤᱫᱽᱨᱟᱹᱦ ᱡᱚᱠᱷᱚᱱ ᱥᱮᱨᱮᱧ ᱟᱠᱚ ᱩᱱᱡᱚᱦᱚᱜᱼᱟ ᱤᱭᱟᱹ ᱠᱚᱨᱮ ᱡᱮᱢᱚᱱ ᱫᱟᱸᱥᱟᱭ ᱵᱚᱱ ᱮᱱᱮᱡ ᱠᱟᱱᱟ ᱜᱚᱝᱠᱮ ᱦᱮᱸ ᱫᱟᱸᱥᱟᱭ ᱮᱱᱮᱡ ᱨᱮᱦᱚᱸ ᱟᱫᱚ ᱚᱲᱟᱜ ᱚᱲᱟᱜ ᱵᱚᱱ ᱥᱮᱱᱚᱜ ᱠᱟᱱᱟ ᱥᱮ ᱚᱱᱮ ᱟᱫᱚ ᱠᱟᱹᱡ ᱥᱮᱨᱮᱧ ᱤᱫᱤᱭᱟᱵᱚᱱ ᱦᱟᱭ ᱦᱟᱭ ᱟᱛᱮ ᱦᱮᱸ ᱚᱱᱟ ᱥᱮᱨᱮᱧ ᱠᱚᱜᱮ ᱦᱟᱸᱜ ᱢᱮᱥᱟ ᱵᱟᱲᱟ ᱦᱩᱭ ᱠᱟᱱᱟ ᱦᱮᱸ ᱱᱚᱣᱟ ᱠᱚᱫᱚ ᱠᱟᱹᱡ ᱮᱸ ᱚᱱᱟ ᱫᱚ ᱵᱟᱲᱟᱭ ᱜᱮᱭᱟᱵᱚᱱ ᱫᱟᱸᱥᱟᱭ ᱫᱚ ᱟᱵᱚᱣᱟᱜ ᱫᱩᱠ ᱨᱮᱱᱟᱜ ᱢᱤᱫᱴᱟᱝ ᱤᱭᱟᱹ ᱠᱟᱱᱟ ᱦᱮᱸ ᱫᱩᱠ ᱵᱚᱞ ᱚᱱᱟ ᱦᱟᱭ ᱦᱟᱭ ᱫᱚ ᱠᱚ ᱥᱮᱨᱮᱧᱟ ᱜᱚᱢᱠᱮ ᱢᱟᱱᱮ ᱯᱟᱹᱦᱤᱞ ᱡᱮ ᱟᱵᱚᱨᱮᱱ ᱦᱮᱸ ᱟᱭᱤᱱ ᱠᱟᱡᱚᱞ ᱫᱩᱨᱜᱟᱹ ᱤ ᱛᱟᱠᱚ ᱚᱱᱟ ᱠᱚ ᱤᱭᱟᱹ ᱞᱮᱫ ᱟᱫ ᱞᱮᱱᱟ ᱠᱚ ᱛᱚ ᱩᱱᱠᱩ ᱯᱟᱸᱡᱟ ᱠᱷᱟᱹᱛᱤᱨ ᱜᱮ ᱦᱜ ᱫᱟᱬᱟᱱ ᱠᱟᱱᱟ ᱦᱟᱸᱜ ᱜᱳᱴᱟ ᱦᱮᱸ ᱚᱱᱟ ᱠᱚᱨᱮᱜᱮ ᱥᱮᱨᱮᱧ ᱠᱚ
ᱤᱧ ᱜᱚᱝᱠᱮ ᱫᱟᱸᱥᱟᱭ ᱫᱚ ᱢᱟᱱᱮ ᱵᱟᱨ ᱞᱮᱠᱟᱱᱟᱜ ᱛᱟᱦᱮᱸᱠᱟᱱᱟ ᱟᱵᱚᱨᱮᱱ ᱟᱭᱱᱚᱢ ᱠᱟᱡᱚᱞ ᱥᱮ ᱩᱱᱠᱤᱱ ᱡᱚᱠᱷᱚᱱ ᱪᱷᱟᱛᱤᱠ ᱠᱚ ᱛᱢᱲᱩ ᱠᱤ ᱩᱱ ᱠᱷᱚᱱ ᱜᱮ ᱫᱩᱠ ᱫᱟᱸᱟᱭᱱᱟ ᱵᱟᱠᱷᱟᱱ ᱞᱟᱦᱟ ᱫᱚ ᱟᱵᱚᱣᱟᱜ ᱫᱚ ᱥᱩᱠ ᱥᱩᱠ ᱫᱟᱸᱟᱥᱟᱸᱟᱭ ᱜᱮ ᱛᱟᱦᱮᱸ ᱠᱟᱱᱟ ᱢᱟᱱᱮ ᱩᱱᱫᱚ ᱥᱩᱠ ᱫᱟᱸᱥᱟᱭ ᱡᱚᱠᱷᱚᱱ ᱛᱟᱦᱮᱸ ᱠᱟᱱᱟ ᱛᱩᱢᱫᱟᱜ ᱴᱟᱢᱟᱠ ᱨᱮᱜᱽᱲᱟ ᱠᱚ ᱠᱚᱨᱛᱟᱞᱛᱮ ᱵᱚᱱ ᱮᱱᱮᱡ ᱠᱟᱱ ᱛᱟᱦᱮᱸᱱᱟ ᱫᱟᱸᱥᱟᱭ ᱫᱚ ᱢᱤᱫᱴᱟᱱ ᱵᱚᱸᱜᱟ ᱠᱟᱱᱟ ᱜᱮᱞᱵᱟᱨ ᱪᱟᱸᱫᱚᱳ ᱢᱚᱱᱫᱤᱨ ᱨᱮ ᱢᱤᱫᱴᱟᱱ ᱵᱚᱸᱜᱟ ᱠᱟᱱᱟ ᱟᱨ ᱵᱚᱸᱜᱟ ᱫᱟᱸᱥᱟᱭ ᱵᱚᱸᱜᱟᱨᱮ ᱡᱟᱦᱟᱸ ᱥᱮᱨᱮᱧ ᱵᱚᱱ ᱥᱮᱨᱮᱧᱟ ᱚᱱᱟ ᱫᱟᱸᱥᱟᱭ ᱪᱟᱴᱟᱹᱨᱤ ᱵᱟᱹᱱᱩᱜ ᱠᱟᱱᱟ ᱛᱟᱢᱟ ᱟᱨ ᱠᱤ ᱡᱟᱦᱟᱸ ᱵᱚᱱ ᱮᱱᱮᱡ ᱠᱟᱱᱟ ᱚᱱᱟᱜᱮ ᱫᱟᱸᱥᱟᱭ ᱮᱱᱮᱡ ᱢᱟᱱᱮ ᱞᱟᱦᱟ ᱡᱚᱠᱷᱚᱱ ᱞᱟᱦᱟ ᱫᱚ ᱥᱩᱠ ᱫᱟᱸᱥᱟᱭ ᱛᱟᱦᱮᱸ ᱠᱟᱱᱟ ᱩᱱᱫᱚ ᱥᱟᱹᱨᱤᱜᱮ ᱥᱟᱹᱨᱤᱜᱮ ᱮᱟᱭ ᱥᱤᱧ ᱮᱭᱟᱭ ᱧᱤᱫᱟᱹ ᱥᱤᱧ ᱮ ᱮᱟᱭ ᱥᱤᱧ ᱮᱭᱟᱭ ᱧᱤᱫᱟᱹ ᱥᱮᱸᱜᱮᱞ ᱫᱟᱜ ᱫᱚ ᱡᱟᱹᱲᱤ ᱞᱮᱫ ᱚᱱᱮ ᱚᱱᱠᱟ ᱥᱮᱨᱮᱧ ᱛᱟᱦᱮᱸ ᱠᱟᱱᱟ ᱟᱨ ᱱᱚᱜᱼᱚᱭ ᱩᱱᱠᱤᱱ ᱤᱫᱤ ᱛᱟᱭᱚᱢ ᱱᱤᱛ ᱠᱷᱚᱱ ᱫᱚ ᱟᱫᱚ ᱱᱚᱜᱼᱚᱭ ᱩᱱᱠᱤᱱ ᱡᱮᱢᱚᱱ ᱯᱟᱸᱡᱟᱭᱮᱫ ᱠᱤᱱᱟ ᱵᱷᱩᱣᱟᱹᱝ ᱰᱟᱱᱴᱤ ᱟᱛᱮᱫ ᱥᱮ ᱠᱟᱥᱟ ᱠᱚᱨ ᱛᱟᱞᱟᱛᱮ ᱟᱫᱚ ᱩᱱᱠᱷᱚᱱ ᱫᱚ ᱱᱚᱜᱭ ᱱᱤᱛ ᱱᱤᱛᱚᱜ ᱫᱚᱵᱚᱱ ᱦᱟᱭᱨᱮ ᱦᱟᱭᱨᱮ ᱠᱟᱛᱮᱜ ᱵᱚᱱ ᱯᱟᱸᱡᱟᱭᱮᱫ ᱠᱟᱱᱟ ᱫᱩᱠ ᱡᱟᱞᱟ ᱛᱮᱵᱚᱱ ᱯᱟᱸᱡᱟᱭᱮᱫ ᱠᱟᱱᱟ ᱱᱟ ᱟᱯᱮᱥᱮᱱ ᱜᱚᱝᱠᱮ ᱱᱤᱝᱠᱟᱹ ᱜᱮ ᱧᱮᱞᱚᱜ ᱠᱟᱱᱟ ᱛᱚ ᱫᱟᱸᱥᱟᱭ ᱮᱱᱮᱡ ᱨᱮᱭᱟᱜ
ᱦᱮᱸ ᱟᱞᱮ ᱥᱮᱫ ᱡᱟᱵᱤᱱ ᱞᱟᱹᱭ ᱠᱮᱫᱟ ᱯᱩᱨᱟᱹ ᱴᱷᱤᱠ ᱴᱷᱟᱠ ᱜᱮᱵᱤᱱ ᱞᱟᱹᱭ ᱠᱮᱫᱟ ᱯᱟᱨᱯᱷᱮᱠᱴ ᱜᱮ ᱛᱚ ᱟᱞᱮᱥᱮᱫ ᱦᱚᱸ ᱱᱚᱝ ᱜᱮ ᱦᱜᱼᱚᱭ ᱫᱟᱸᱥᱟᱭ ᱫᱚ ᱱᱤᱛᱚᱜ ᱥᱩ ᱫᱟᱸᱟᱭ ᱫᱚᱟᱸᱜ ᱚᱱᱠᱟ ᱵᱟᱞᱤᱮ ᱧᱮᱞ ᱵᱟᱲᱟᱫ ᱠᱚᱣᱟ ᱡᱮ ᱚᱱᱠᱟ ᱥᱮᱨᱮᱧ ᱞᱟᱹᱭ ᱠᱮᱫᱟ
ᱵᱟᱝ ᱜᱚᱢᱠᱮ ᱥᱩᱠ ᱫᱩᱠ ᱫᱟᱸᱭ ᱫᱚ ᱱᱤᱛᱳᱜ ᱫᱚ ᱵᱟᱪᱩᱜᱼᱟᱱᱟ ᱱᱤᱛ ᱫᱚ ᱟᱵᱩ ᱫᱩᱠ ᱫᱟᱸ ᱵᱚᱱ ᱧᱮᱞ ᱮᱟᱩ ᱫᱟᱸᱭ ᱫᱚ ᱟᱵᱚᱮᱱ ᱦᱟᱯᱲᱟᱢ ᱠᱚ ᱠᱚ ᱧᱮᱞ ᱛᱟᱦᱮᱸ ᱮᱦ ᱤᱛᱳᱜ ᱫᱚ ᱟᱵᱚ ᱛᱟᱞᱟᱨᱮ ᱱᱚᱣᱟ ᱟᱵᱚ ᱛᱟᱞᱟᱨᱮ ᱱᱚᱣᱟ ᱫᱩᱠ ᱫᱟᱸᱥᱟᱭ ᱜᱮᱛᱚ ᱛᱚᱜᱮᱭᱟᱠᱟ ᱱᱤᱛᱳᱜ ᱫᱚ ᱟᱨ ᱚᱱᱟ ᱜᱮᱵᱚᱱ ᱤᱭᱟᱹᱟᱹᱜᱭᱟ
ᱦᱮᱸ ᱟᱞᱤᱧ ᱫᱚ ᱦᱟᱸᱜ ᱩᱱᱟᱹᱜᱴᱟ ᱫᱚ ᱵᱟᱝᱞᱤᱧ ᱵᱟᱲᱟᱭ ᱛᱟᱦᱮᱸ ᱥᱮ ᱥᱮ ᱡᱮᱞᱮᱠᱟ ᱱᱚᱜᱼᱚᱭ ᱥᱩᱠ ᱫᱟᱥᱟᱭ ᱛᱟᱦᱮᱸ ᱠᱟᱱᱟ ᱢᱮᱱᱛᱮ ᱟᱹᱞᱤᱧ ᱞᱤᱧ ᱵᱟᱲᱟᱭ ᱛᱟᱦᱮᱸᱫ ᱡᱟᱠ ᱦᱳᱠ ᱫᱩᱠ ᱫᱟᱸᱥᱟᱭ ᱢᱮᱱᱟᱜᱼᱟ ᱟᱫᱚ ᱟᱞᱮ ᱱᱚᱛᱮᱫᱚ ᱦᱟᱸᱜ ᱦᱮ ᱫᱩᱠ ᱫᱟᱸᱟᱭ ᱜᱮᱞᱤᱧ ᱧᱮᱞ ᱠᱟᱫᱟ ᱟᱫᱚ ᱪᱮᱫᱠᱟ ᱦᱩᱭᱩᱜᱼᱟ ᱚᱱᱟ ᱠᱟᱹᱡ ᱞᱤᱧ ᱞᱟᱹᱭᱟᱵᱤᱱ ᱠᱟᱱᱟ ᱢᱟᱱᱮ ᱱᱟᱜ ᱦᱮᱸ ᱫᱟᱸᱥᱟᱭ ᱦᱤᱞᱳᱜ ᱫᱚ ᱟᱜ ᱢᱟᱱᱮ ᱠᱚᱲᱟ ᱜᱤᱫᱽᱨᱟᱹ ᱠᱚ ᱦᱮᱸ ᱡᱟᱨᱟ ᱠᱟᱛᱮ ᱱᱚᱜᱼᱚᱭ ᱛᱟᱨᱟᱥᱤᱧ ᱵᱮᱲᱟᱭᱟ ᱱᱟᱜ
ᱦᱮᱸ
ᱟᱫᱚ ᱱᱚᱜᱼᱚᱭ ᱵᱷᱩᱣᱟᱹᱝ ᱠᱚ ᱦᱚᱛᱚᱫ ᱦᱚᱛᱚᱫ ᱨᱮᱱᱟᱜ ᱵᱷᱩᱣᱟᱹᱝ ᱠᱚ ᱦᱮᱸ ᱛᱚᱞ ᱞᱟᱴᱟ ᱠᱟᱛᱮᱜ ᱟᱫᱚ ᱚᱱᱟ ᱠᱚ ᱵᱩᱝ ᱵᱩᱝ ᱵᱟᱲᱟᱭᱟ ᱟᱨ ᱢᱟᱱᱮ ᱚᱲᱟᱜ ᱚᱲᱟᱜ ᱠᱚ ᱥᱮᱱᱚᱜᱼᱟ ᱟᱨ ᱠᱚ ᱥᱮᱨᱮᱧᱟ ᱦᱮᱸ ᱥᱮᱨᱮᱧ ᱥᱟᱛᱮ ᱜᱳᱞ ᱜᱳᱞ ᱛᱮᱠᱚ ᱟᱹᱪᱩᱨᱚᱜᱼᱟ ᱜᱚᱝᱠᱮ ᱦᱮᱸ ᱜᱳᱞ ᱜᱳᱞᱛᱮ ᱥᱮᱨᱮᱧ ᱤᱫᱤᱭᱟᱠᱚ ᱟᱨ ᱚᱱᱟ ᱵᱷᱩᱩᱭᱟᱹᱝ ᱠᱚ ᱵᱩᱝ ᱵᱩᱝ ᱤᱫᱤᱭᱟ ᱟᱫᱚ ᱠᱚ ᱟᱹᱪᱩᱨᱚᱜᱼᱟ ᱜᱳᱞ ᱜᱳᱞᱛᱮ ᱦᱮ ᱱᱚᱜ ᱱᱚᱝ ᱟᱠ ᱟᱨ ᱠᱚ ᱥᱮᱨᱮᱧ ᱤᱫᱤᱭᱟ ᱜᱚᱝᱠᱮ ᱱᱚᱜ ᱱᱚᱝᱠᱟ ᱟᱫᱚ ᱚᱲᱟᱜ ᱚᱲᱟᱜ ᱜᱮ ᱚᱲᱟᱜ ᱱᱚᱣᱟ ᱚᱲᱟᱜ ᱨᱮᱢ ᱡᱚᱠᱷᱟ ᱦᱟᱱᱟ ᱚᱲᱟᱜ ᱨᱮᱢ ᱡᱚᱠᱷᱟ ᱱᱚᱝᱠᱟ ᱱᱚᱝᱠᱟ ᱛᱮᱜᱮ ᱦᱮᱸ ᱡᱷᱚᱛᱚ ᱦᱚᱲᱟᱜ ᱠᱚ ᱯᱩᱨᱟᱹᱣᱟ ᱚᱱᱮ ᱚᱱᱠᱟ
ᱟᱪᱪᱷᱟ ᱜᱚᱝᱠᱮ ᱟᱨ ᱟᱞᱮᱥᱮᱱ ᱫᱚ ᱱᱚᱣᱟ ᱥᱚᱦᱚᱨᱟᱭ ᱵᱚᱸᱜᱟ ᱥᱚᱦᱚᱨᱟᱭ ᱯᱚᱨᱚᱵᱽ ᱦᱚᱸᱞᱮ ᱢᱟᱱᱟᱣᱟ ᱟᱨ ᱥᱚᱦᱚᱨᱟᱭ ᱨᱮ ᱡᱟᱦᱟᱸ ᱮᱱᱮᱡ ᱟᱵᱚᱱ ᱦᱟᱸᱜᱼᱟ ᱚᱱᱟ ᱥᱚᱦᱚᱨᱟᱭ ᱮᱱᱮᱡ ᱵᱚᱱ ᱱᱤᱛᱟᱜ ᱟᱨ ᱱᱚᱣᱟ ᱤᱭᱟᱹ ᱡᱟᱦᱟᱸ ᱵᱚᱱ ᱥᱮᱨᱮᱧᱟ ᱚᱱᱟ ᱥᱚᱦᱚᱨᱟᱭ ᱥᱮᱨᱮᱧ ᱵᱚᱱ ᱢᱮᱛᱟᱜ ᱠᱟᱱᱟ ᱟᱯᱮᱥᱮᱱ ᱟᱯᱮ ᱥᱮᱱ ᱥᱚᱦᱨᱟᱭᱚᱜ ᱜᱮᱭᱟᱯᱮ ᱥᱮ ᱵᱟᱝ ᱜᱟᱝᱠᱮ ᱠᱟᱹᱡ ᱞᱟᱹᱭ ᱟᱸᱡᱚᱢ ᱟᱞᱟᱝ ᱢᱮᱥᱮ
ᱦᱮᱸ ᱟᱞᱮ ᱥᱮᱫ ᱞᱮ ᱥᱚᱨᱦᱟᱭᱚᱜ ᱜᱮᱭᱟ ᱜᱚᱝᱠᱮ ᱦᱮᱸ ᱟᱵᱮᱱ ᱡᱟᱦᱟ ᱞᱮᱠᱟ ᱵᱮᱱ ᱞᱟᱭ ᱫᱟ ᱚᱱᱠᱟ ᱜᱮ ᱦᱮᱸ ᱥᱚᱨᱦᱟᱭ ᱫᱚ ᱦᱩᱭᱩᱜ ᱜᱮᱭᱟ ᱢᱟᱱᱮ ᱥᱚᱨᱚᱦᱦᱟᱭ ᱨᱮᱦᱚᱸ ᱚᱱᱮ ᱚᱱᱠᱟ ᱠᱚ ᱥᱮᱨᱮᱧᱟ ᱥᱚᱨᱦᱟᱭ ᱥᱮᱴᱮᱨᱚᱜ ᱞᱟᱦᱟ ᱠᱷᱚᱱᱟᱜ ᱜᱮ ᱥᱮᱨᱮᱧᱟᱠᱚ ᱥᱮᱨᱮᱧᱟᱠᱚ ᱥᱮᱨᱮᱧᱟ ᱟᱨ ᱥᱚᱨᱷᱟᱭ ᱪᱟᱞᱟᱜ ᱠᱚ ᱫᱤᱱ ᱢᱟ ᱟᱹᱛᱩᱳ ᱚᱲᱟᱜ ᱠᱚᱨᱮ ᱦᱸ ᱜᱚᱴᱟᱜᱮ ᱚᱲᱟᱜ ᱚᱲᱟᱜ ᱜᱮ ᱢᱟᱱᱮ ᱠᱳᱰᱩᱠ ᱡᱮᱨᱟᱣ ᱠᱟᱜᱼᱟ ᱛᱚ ᱩᱱᱠᱩ ᱤᱭᱟᱹ ᱠᱚ ᱩᱱᱠᱩ ᱠᱚᱣᱟᱜ ᱥᱮᱨᱮᱧ ᱠᱚᱦᱚᱸ ᱟᱸᱡᱚᱢᱚᱜᱼᱟ ᱦᱮᱸ ᱱᱚᱜᱼᱚ ᱱᱚᱝᱠᱟ ᱡᱮᱢᱚᱱ ᱥᱮᱨᱮᱧ ᱟᱠᱚ ᱦᱟᱹᱛᱤ ᱞᱮᱠᱟᱱ ᱥᱚᱨᱦᱟᱭ ᱫᱟᱹᱭ ᱱᱟ ᱛᱚᱞ ᱫᱚᱦᱚ ᱟᱞᱟᱝ ᱚᱱᱠᱟ ᱥᱮᱨᱮᱧ ᱜᱮᱠᱚ ᱥᱮᱨᱮᱧ ᱵᱟᱲᱟᱭ ᱜᱮᱭᱟ ᱦᱮᱸ
ᱜᱚᱢᱠᱮ ᱚᱱᱟ ᱫᱚ ᱜᱚᱢᱠᱮ ᱚᱱᱟ ᱫᱚ ᱢᱩᱪᱟᱹᱫ ᱦᱤᱞᱚᱜ ᱜᱟ ᱥᱮᱨᱮᱧ ᱠᱟᱱᱟ ᱚᱱᱟ ᱦᱚᱸ ᱚᱱᱮ ᱟᱵᱚ ᱫᱚ ᱨᱟᱦᱟ ᱥᱟᱵ ᱞᱟᱹᱜᱤᱫ ᱱᱚᱣᱟ ᱛᱟᱦᱟᱸ ᱨᱮᱛᱟ ᱫᱚ ᱦᱟᱸᱜ ᱟᱸᱡᱚᱢᱚᱜ ᱠᱟᱱᱟ ᱛᱚ ᱜᱚᱢᱠᱮ ᱟᱪᱷᱟᱸ ᱞᱟᱧ ᱤᱧ ᱚᱠᱛᱚ ᱠᱚ ᱦᱩᱭ ᱡᱟᱣᱨᱟᱜ ᱠᱟᱱ ᱛᱟᱞᱟᱝ ᱢᱟᱱᱮ ᱡᱟᱱᱤᱜ ᱠᱷᱟᱱ ᱱᱚᱜᱼᱚᱭ ᱦᱟᱸᱜ ᱟᱨ ᱡᱟᱼᱜᱮ ᱮᱱᱮᱡ ᱥᱮᱨᱮᱧ ᱤᱫᱤ ᱠᱟᱛᱮᱜ ᱟᱹᱰᱤ ᱟᱭᱢᱟ ᱞᱟᱝ ᱛᱷᱩᱛᱤ ᱠᱮᱜᱼᱟ ᱥᱮᱭ ᱟᱨ ᱟᱹᱰᱤ ᱟᱭᱢᱟ ᱚᱠᱛᱚ ᱵᱤᱱ ᱮᱢᱟᱫ ᱞᱤᱧᱟᱹ ᱥᱮ ᱚᱱᱟ ᱠᱷᱟᱹᱛᱤᱨ ᱛᱮ ᱱᱟᱜ ᱟᱹᱞᱤᱧ ᱯᱟᱦᱴᱟ ᱠᱷᱚᱱ ᱢᱟ ᱜᱩᱱᱢᱟᱱ ᱥᱟᱨᱦᱟᱣ ᱞᱤᱧ ᱪᱟᱞᱟ ᱟᱵᱤᱱ ᱠᱟᱱᱟ ᱟᱨ ᱢᱩᱪᱟᱹᱫ ᱨᱮ ᱡᱚᱦᱟᱨ ᱡᱚᱦᱟᱨ ᱛᱟᱦᱮᱱ ᱠᱟᱱᱟ
ᱦᱮᱸ ᱜᱚᱢᱠᱮ ᱢᱟᱱᱮ ᱟᱹᱵᱤᱱ ᱜᱮ ᱱᱟᱦᱟᱜ ᱢᱟᱱᱮ ᱟᱹᱰᱤ ᱠᱤᱪᱷᱩ ᱵᱤᱱ ᱞᱟᱹᱭ ᱵᱩᱡᱷᱟᱹᱣ ᱞᱤᱧᱟᱹ ᱦᱩᱱᱟᱹᱜ ᱫᱚ ᱵᱟᱝᱞᱤᱧ ᱵᱟᱲᱟᱭ ᱛᱟᱦᱮᱸᱫ ᱟᱫᱚ ᱟᱹᱵᱤᱱ ᱫᱚ ᱟᱹᱞᱤᱧ ᱫᱚᱱᱟᱜ ᱟᱨᱚ ᱠᱟᱹᱡ ᱡᱟᱹᱥᱛᱤ ᱧᱚᱜ ᱥᱟᱨᱦᱟᱣ ᱞᱤᱧ ᱮᱢᱟᱵᱤᱱ ᱠᱟᱱᱟ
ᱟᱪᱷᱟ ᱱᱚᱜᱼᱚᱭ ᱚᱠᱛᱚ ᱠᱚ ᱦᱩᱭ ᱡᱟᱨᱣᱟ ᱠᱟᱱᱟ ᱟᱹᱡ ᱛᱮᱜᱮ ᱱᱟᱜ ᱤᱭᱟᱹᱜᱟ ᱜᱮᱫᱚᱜᱼᱟ ᱱᱟ ᱟᱨ ᱡᱟᱹᱲᱤ ᱠᱚ ᱪᱮᱫ ᱞᱮᱠᱟ ᱟᱯᱮ ᱥᱮᱱ ᱥᱮᱨᱢᱟ ᱡᱟᱹᱲᱤ
ᱡᱟᱹᱲᱤ ᱠᱚᱫᱚ ᱦᱟᱸᱜ ᱱᱚᱜᱼᱚᱭ ᱛᱮᱦᱮᱧ ᱫᱚ ᱦᱟᱸᱜ ᱟᱹᱥᱩᱞ ᱵᱟᱲᱟ ᱠᱟᱜ ᱦᱟᱸᱜ ᱚᱱᱠᱟ ᱫᱚ ᱦᱟᱸᱜ ᱟᱣᱨᱤ ᱡᱟᱹᱲᱤᱭᱟᱭ
ᱦᱮᱸ ᱟᱞᱮ ᱥᱮᱫ ᱱᱚᱜᱼᱚᱭ ᱱᱚᱜᱼᱚᱭ ᱱᱤᱛᱚᱜ ᱜᱮ ᱥᱮᱨᱢᱟ ᱡᱟᱹᱲᱤ ᱦᱮᱡ ᱮᱱᱟ ᱡᱮ ᱟᱨ ᱫᱟᱜ ᱨᱮᱭᱟᱜ ᱥᱟᱰᱮ ᱠᱚᱵᱤᱱ ᱟᱸᱡᱚᱢᱮᱫᱼᱟ ᱪᱮᱫ ᱫᱚ ᱵᱮᱠᱜᱨᱟᱩᱱᱰ ᱩᱭᱟ
ᱟᱨ ᱵᱟᱝ ᱵᱟᱝ ᱟᱸᱧᱡᱚᱢ ᱚᱜ ᱠᱟᱱᱟ ᱜᱚᱝᱠᱮ ᱯᱚᱨᱤᱥᱠᱟᱨ ᱜᱮ ᱟᱸᱧᱡᱚᱢᱚᱜ ᱠᱟᱱᱟ